ᱦᱮᱞᱳ ᱦᱮᱸ ᱜᱚᱢᱠᱮ ᱡᱚᱦᱟᱨ ᱜᱮ, ᱥᱟᱶᱛᱮ ᱥᱟᱹᱜᱩᱱ ᱥᱤᱸᱜᱟᱹᱲ᱾
ᱱᱟᱯᱟᱭ ᱜᱮ ᱛᱚ?
ᱦᱮᱸ ᱜᱚᱝᱠᱮ ᱱᱤᱛᱚᱜ ᱫᱚ ᱪᱟᱸᱫ ᱵᱚᱸᱜᱟ ᱟᱜ ᱟᱥᱤᱥᱛᱮ ᱥᱮ ᱪᱟᱸᱫᱚ ᱵᱚᱸᱜᱟᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟᱹ ᱟᱹᱵᱤᱱ ᱫᱚ ᱚᱠᱟ ᱞᱮᱠᱟ ᱢᱮᱱᱟᱜ ᱵᱤᱱᱟ?
ᱦᱮᱸ ᱟᱹᱞᱤᱧ ᱦᱚᱸ ᱟᱹᱞᱤᱧ ᱦᱚᱸ ᱪᱟᱸᱫᱳ ᱵᱚᱸᱜᱟᱟᱜ ᱛᱷᱩᱢ ᱫᱟᱲᱮ ᱛᱮᱜᱮ ᱱᱟᱯᱟᱭ ᱜᱮ ᱫᱚᱦᱚ ᱟᱠᱟᱫ ᱞᱤᱧᱟᱭ᱾ ᱟᱨ ᱚᱲᱟᱜ ᱠᱚᱨᱮ ᱵᱮᱥ ᱜᱮᱛᱚ᱾ ᱚᱲᱟᱜ ᱨᱮᱱ ᱜᱚᱜᱚ ᱵᱟᱵᱟ ᱛᱟᱠᱚ᱾
ᱦᱮᱸ ᱱᱤᱭᱟᱹ ᱚᱠᱛᱚ ᱫᱚ ᱚᱲᱟᱜ ᱟᱞᱮ ᱥᱟᱱᱟᱢ ᱠᱚᱜᱮ ᱵᱮᱥ ᱵᱟᱲᱟ ᱥᱮ ᱱᱟᱯᱟᱭ ᱵᱟᱲᱟᱜ ᱜᱮ ᱢᱮᱱᱟᱜ ᱞᱮᱭᱟ᱾ ᱟᱯᱮ ᱚᱱᱛᱮ ᱫᱚ ᱚᱠᱟ ᱞᱮᱠᱟ ᱢᱮᱱᱟᱜ ᱯᱮᱭᱟ?
ᱦᱮᱸ ᱟᱹᱰᱤ ᱱᱟᱯᱟᱭ ᱜᱮ ᱥᱟᱱᱟᱢ ᱠᱚᱜᱮ ᱦᱮᱸ᱾
ᱟᱪᱷᱟ ᱦᱳᱭ᱾ ᱟᱥᱚᱜ ᱠᱟᱱᱟᱞᱤᱧ ᱪᱟᱸᱫ ᱵᱚᱸᱜᱟᱟᱜ ᱫᱟᱭᱟ ᱫᱩᱞᱟᱹᱲ ᱛᱮ ᱛᱷᱩᱢ ᱫᱟᱲᱮᱛᱮ ᱱᱟᱭ ᱜᱮᱮ ᱱᱟᱯᱟᱭ ᱛᱮ ᱛᱟᱦᱮᱱ ᱵᱤᱱ ᱟᱯᱮ ᱦᱚᱸ ᱥᱟᱶᱛᱮ ᱟᱞᱮ ᱦᱚᱸ᱾ ᱦᱳᱭ ᱛᱟᱦᱚᱞᱮ ᱜᱚᱢᱠᱮ ᱪᱮᱫ ᱠᱚᱵᱤᱱ ᱪᱤᱠᱟᱹ ᱵᱟᱲᱟᱭᱫᱟ ᱚᱲᱟᱜ ᱠᱚᱨᱮ?
ᱦᱮᱸ ᱚᱲᱟᱜ ᱠᱚᱨᱮ ᱜᱮ ᱱᱚᱜᱼᱚᱭ, ᱚᱲᱟᱜ ᱨᱮᱫᱚ ᱵᱟᱹᱱᱩᱜ ᱞᱟᱧ ᱤᱧ ᱫᱚ ᱠᱟᱹᱢᱤ ᱠᱟᱹᱢᱤ ᱥᱟᱭᱤᱴ ᱨᱮᱜᱮ ᱢᱮᱱᱟᱜᱼᱟ᱾
ᱠᱟᱹᱢᱤ ᱥᱟᱭᱤᱴ ᱵᱚᱞᱛᱮ ᱚᱠᱟᱞᱮᱠᱟ ᱵᱟᱦᱨᱮ ᱫᱤᱥᱚᱢ ᱥᱮ ᱚᱲᱟᱜ ᱠᱷᱚᱱᱜᱮ ᱢᱟᱱᱮ?
ᱚᱲᱟᱜ ᱠᱷᱚᱱ ᱫᱚᱢ ᱵᱟᱭᱨᱮ ᱵᱟᱭᱨᱮ ᱥᱮ
ᱟᱪᱷᱟ ᱵᱟᱦᱨᱮ ᱫᱤᱥᱚᱢ ᱨᱮᱱ ᱠᱟᱹᱢᱤ ᱠᱟᱱᱟ᱾ ᱟᱪᱷᱟ ᱱᱟᱯᱟᱭ ᱠᱟᱛᱷᱟ᱾ ᱩᱱ ᱢᱮ ᱛᱟᱦᱮ ᱵᱟᱦᱨᱮ ᱫᱤᱥᱚᱢ ᱨᱮ ᱪᱮᱫ ᱵᱟᱦᱨᱮ ᱫᱤᱥᱚᱢ ᱨᱮ ᱪᱮᱫ ᱵᱤᱱ ᱠᱟᱹᱢᱤ ᱠᱟᱱᱟ?
ᱚ ᱠᱟᱹᱢᱤ ᱱᱚᱰᱮ ᱫᱚ ᱟᱱᱮ ᱨᱤᱯᱷᱟᱤᱱ ᱥᱩᱱᱩᱢ ᱯᱮᱠᱤᱝ
ᱟᱸᱪᱪᱷᱟ ᱟᱸᱪᱪᱷᱟ ᱟᱸᱪᱪᱷᱟ ᱱᱟᱯᱟᱭ ᱠᱟᱛᱷᱟ ᱛᱟᱦᱞᱮ ᱜᱚᱝᱠᱮ ᱵᱟᱦᱨᱮ ᱫᱤᱥᱚᱢ ᱫᱚ ᱠᱟᱹᱢᱤ ᱫᱚ ᱛᱤᱱᱟᱹᱜ ᱥᱮᱨᱢᱟ ᱵᱤᱱ ᱦᱩᱭᱱᱟ ᱵᱟᱦᱨᱮ ᱫᱤᱥᱚᱢ ᱠᱟᱹᱢᱤ
ᱦᱮᱸ ᱱᱤᱭᱟᱹᱞᱤᱭᱟᱹ ᱵᱟᱨ ᱥᱮᱨᱢᱟ ᱞᱤᱧ ᱦᱩᱭᱱᱟ
ᱟᱪᱷᱟ ᱟᱹᱰᱤ ᱱᱟᱯᱟᱭ ᱛᱟᱦᱮ ᱚᱲᱟᱜ ᱠᱚᱨᱮ ᱫᱚ ᱱᱤᱭᱟᱹ ᱚᱠᱛᱚ ᱫᱚ ᱵᱟᱹᱵᱤᱱ ᱦᱮᱡ ᱟᱠᱟᱱᱟ?
ᱚᱲᱟᱜ ᱫᱚ ᱵᱟᱝᱮ ᱵᱟᱝᱞᱤᱧ ᱥᱮᱱ ᱠᱟᱱᱟ ᱛᱚᱵᱮ ᱱᱚᱣᱟ ᱦᱚᱭ ᱦᱤᱡᱩᱜ ᱠᱟᱱ ᱥᱮ ᱫᱟᱨᱟᱭ ᱠᱟᱱ ᱥᱩᱠᱨᱵᱟᱨ ᱦᱤᱞᱚᱜ ᱞᱤᱧ ᱥᱮᱱᱚᱜᱼᱟ᱾
ᱟᱪᱷᱟ ᱟᱪᱷᱟ ᱟᱹᱰᱤ ᱱᱟᱯᱟᱭ ᱠᱟᱛᱷᱟ᱾ ᱟᱹᱰᱤ ᱱᱟᱯᱟᱭ ᱠᱟᱛᱷᱟ ᱾ ᱛᱟᱦᱚᱞᱮ ᱜᱚᱝᱠᱮ ᱛᱮᱦᱮᱧ ᱫᱚ ᱰᱤᱭᱩᱴᱤ ᱫᱚ ᱛᱟᱦᱮᱸ ᱠᱟᱱᱟ ᱥᱮ ᱵᱟᱝ ᱛᱟᱦᱮᱸ ᱠᱟᱱᱟ?
ᱰᱤᱭᱩᱴᱤ ᱫᱚ ᱛᱟᱦᱮᱱᱟ ᱰᱤ, ᱦᱮᱸ ᱰᱤᱭᱩᱴᱤ ᱠᱷᱚᱱᱟᱜ ᱦᱚᱜᱚᱭᱛᱚ ᱦᱮᱡ ᱦᱩᱭᱱᱟ᱾ ᱛᱤᱥ ᱠᱷᱚᱱ ᱢᱟᱲᱟᱝ ᱨᱮ᱾
ᱟᱨ ᱪᱤᱠᱟᱹᱛᱮᱢ ᱵᱟᱲᱟᱭ ᱠᱮᱫᱟ ᱛᱟᱦᱚᱞᱮ ᱜᱚᱝᱠᱮ ᱡᱚᱢ ᱠᱚᱫᱚ ᱦᱩᱭ ᱟᱠᱟᱱᱟ ᱥᱮ ᱟᱹᱣᱨᱤ?
ᱟᱣᱨᱤᱭᱟ ᱟᱞᱮ ᱫᱚ ᱳᱭ ᱥᱟᱲᱮ ᱫᱚᱥᱴᱟ ᱠᱚᱥᱮᱫ ᱞᱮ ᱡᱚᱢ ᱜᱮᱭᱟ ᱛᱚ᱾
ᱟᱪᱷᱟ ᱟᱹᱰᱤ ᱟᱭᱩᱵ ᱟᱹᱭᱩᱵ ᱠᱟᱛᱮᱫ ᱜᱮ, ᱛᱷᱚᱲᱟ ᱞᱮᱴ ᱠᱟᱛᱮᱮᱫ᱾ ᱟᱪᱷᱟ ᱟᱪᱷᱟ ᱱᱟᱯᱟᱭ ᱠᱟᱛᱷᱟ ᱵᱟᱝᱠᱷᱟᱱ ᱾ ᱟᱪᱪᱷᱟ ᱟᱹᱰᱤ ᱱᱟᱯᱟᱭ ᱜᱮ ᱦᱮᱸ ᱜᱚᱢᱠᱮ ᱱᱤᱭᱟᱹ ᱚᱠᱛᱚ ᱫᱚ ᱢᱮᱱᱠᱷᱟᱱ ᱟᱫᱚ ᱚᱞᱚᱜ ᱯᱟᱲᱦᱟᱜ ᱡᱤᱭᱚᱱ ᱨᱮ ᱢᱮᱱᱟᱜ ᱞᱤᱧᱟᱹ ᱛᱚ ᱚᱞᱚᱜ ᱯᱟᱲᱦᱟᱜ ᱠᱟᱱᱟᱞᱤᱧ ᱥᱟᱶ ᱥᱟᱶᱛᱮ ᱱᱚᱣᱟ ᱮᱯᱥ ᱨᱮ ᱠᱟᱹᱢᱤ ᱦᱩᱭᱩᱜ ᱠᱟᱱᱟ ᱮᱵᱚᱝ ᱱᱚᱣᱟ ᱮᱯᱥ ᱨᱮ ᱡᱮᱴᱩᱠᱩ ᱠᱟᱹᱣᱰᱤ ᱟᱨᱡᱟᱜ ᱠᱟᱱᱟ ᱟᱫᱚ ᱚᱱᱟ ᱟᱨᱡᱟᱣ ᱠᱟᱛᱮ ᱜᱮ ᱱᱤᱡᱮᱨᱟᱜ ᱚᱞᱚᱜ ᱯᱟᱲᱦᱟᱜ ᱡᱤᱭᱚᱱ ᱨᱮ ᱠᱷᱟᱸᱰᱟᱣ ᱦᱩᱭᱩᱜ ᱠᱟᱱᱟ ᱟᱨᱠᱤ
ᱦᱩᱸ ᱦᱩᱸ ᱟᱫᱚ ᱟᱹᱵᱤᱱ ᱯᱩᱨᱟᱹᱣ ᱟᱠᱟᱫᱟᱵᱤᱱ ᱴᱟᱠᱥ ᱠᱚ
ᱦᱮᱸ ᱪᱟᱞᱟᱜ ᱠᱟᱱ ᱜᱮᱭᱟ ᱠᱟᱱᱴᱤᱱᱤᱭᱩ ᱪᱟᱞᱟᱜ ᱠᱟᱱᱟ
ᱢᱤᱫ ᱫᱷᱟᱣ ᱦᱚᱸᱵᱤᱱ ᱧᱟᱢ ᱠᱟᱫᱟ ᱥᱮ ᱵᱟᱝ ᱠᱟᱹᱣᱰᱤ ᱠᱚᱫᱚ
ᱟᱹᱣᱨᱤ ᱟᱹᱣᱨᱤ ᱱᱤᱭᱟᱹ ᱫᱚ ᱯᱷᱟᱥᱴ ᱴᱟᱭᱤᱢ ᱪᱟᱞᱟᱜ ᱠᱟᱱ ᱛᱟᱹᱞᱤᱧᱟ ᱯᱳᱭᱞᱩ ᱡᱟᱦᱟᱸ ᱴᱟᱠᱥ ᱮᱢ ᱦᱩᱭ ᱠᱟᱱᱟ ᱚᱱᱟ ᱴᱟᱠᱥ ᱜᱮ ᱯᱩᱨᱚᱱ ᱛᱮ ᱢᱤᱫᱴᱟᱝ ᱥᱮ ᱵᱟᱨᱭᱟ ᱤᱭᱟᱹ ᱠᱚ ᱠᱚᱞ ᱵᱟᱠᱤ ᱵᱟᱠᱤ ᱢᱮᱱᱟᱜᱼᱟ ᱟᱫᱚ ᱚᱱᱟᱜᱮ ᱯᱩᱨᱚᱱ ᱠᱟᱛᱮ ᱧᱮᱞ ᱦᱩᱭᱩᱜ ᱠᱟᱱᱟ ᱛᱤᱱᱟᱹᱜ ᱴᱟᱜ ᱪᱤᱠᱟᱹᱜ ᱠᱟᱱᱟ ᱵᱟᱝ ᱪᱤᱠᱟᱹᱜ ᱠᱟᱱᱟ ᱦᱳᱭ ᱛᱤᱱᱟᱹᱜ ᱡᱚᱴᱟᱣ ᱠᱚ ᱢᱮᱱᱟᱜ ᱠᱚᱣᱟ ᱩᱱᱠᱩ ᱫᱚ ᱱᱟᱜ ᱠᱷᱟᱱ ᱟᱨᱡᱟᱣ ᱫᱚᱠᱚ ᱟᱨᱡᱟᱣ ᱟᱠᱟᱫᱟ ᱵᱟᱝ ᱫᱚ ᱵᱟᱝ ᱟᱫᱚ ᱱᱩᱠᱩᱣᱟᱜ ᱛᱷᱨᱩ ᱛᱮᱜᱮ ᱥᱮ ᱩᱱᱩᱠᱩᱣᱟᱜ ᱛᱤ ᱥᱟᱵ ᱠᱟᱛᱮ ᱜᱮ ᱱᱚᱣᱟ ᱮᱯᱥ ᱨᱮ ᱦᱮᱡ ᱫᱚ ᱦᱩᱭ ᱟᱠᱟᱱᱟ ᱦᱮᱡ ᱠᱟᱛᱮᱜ ᱜᱮ ᱱᱚᱜᱚᱭ ᱮᱯ ᱨᱮ ᱠᱟᱹᱢᱤ ᱠᱟᱛᱮᱫ ᱟᱹᱰᱤ ᱱᱟᱯᱟᱭ ᱥᱮ ᱟᱹᱰᱤ ᱵᱷᱟᱜᱮ ᱵᱩᱡᱷᱟᱹᱜ
ᱦᱮᱸ ᱮᱠᱫᱚᱢ ᱤᱭᱟ. ᱜᱚᱝᱠᱮ ᱛᱟᱦᱚᱞᱮ ᱵᱩᱨᱩ ᱵᱚᱸᱜᱟ ᱠᱚᱫᱚ ᱵᱟᱝᱵᱤᱱ ᱥᱮᱱ ᱟᱠᱟᱱᱟ ᱟᱸᱡᱚᱢ ᱵᱟᱲᱟ ᱠᱟᱫᱟᱵᱤᱱ ᱛᱚ
ᱦᱮᱸ ᱢᱟ ᱵᱩᱨᱩ ᱵᱚᱸᱜᱟ ᱫᱚ ᱪᱟᱞᱟᱣ ᱫᱚ ᱦᱩᱭᱩᱠᱟᱱᱟ ᱟᱨ ᱵᱩᱨᱩ ᱵᱚᱸᱜᱟ ᱫᱚ ᱥᱩᱨ ᱫᱚ ᱢᱮᱱᱠᱷᱟᱱ ᱟᱞᱮ ᱱᱚᱰᱮ ᱠᱷᱚᱱ ᱫᱚ ᱛᱤᱱᱟᱹᱜ ᱥᱮᱵᱷᱮᱱᱴᱤ ᱥᱮᱵᱷᱮᱱᱴᱤ ᱠᱤᱞᱳᱢᱤᱴᱟᱨ ᱦᱩᱭᱩᱜᱼᱟ
ᱟᱪᱪᱷᱟ ᱟᱹᱰᱤ ᱥᱩᱨ ᱛᱚ
ᱦᱮᱸ ᱥᱩᱨ ᱫᱚ ᱥᱩᱨ ᱜᱮᱭᱟ ᱢᱮᱱᱠᱷᱟᱱ ᱟᱫᱚ ᱪᱟᱞᱟᱣᱱᱟ ᱠᱷᱟᱱ ᱥᱮᱨᱢᱟ ᱠᱮ ᱥᱮᱨᱢᱟ ᱪᱟᱞᱟᱣ ᱫᱚ ᱦᱩᱭᱩᱜ ᱜᱮᱭᱟ ᱟᱫᱚ ᱱᱤᱭᱟᱹ ᱥᱮᱨᱢᱟ ᱫᱚ ᱱᱟᱜ ᱠᱷᱟᱱ ᱪᱟᱞᱟᱣ ᱫᱚ ᱦᱩᱭ ᱞᱮᱱᱟ ᱟᱫᱚ ᱞᱟᱦᱟ ᱮᱴᱟᱜ ᱥᱮᱨᱢᱟ ᱞᱮᱠᱟ ᱱᱤᱭᱟᱹ ᱥᱮᱨᱢᱟ ᱫᱚ ᱱᱟᱜ ᱠᱷᱟᱱ ᱩᱱᱟᱹᱜ ᱥᱮᱨᱢᱟ ᱡᱟᱹᱲᱤ ᱫᱚ ᱵᱟᱭ ᱡᱟᱹᱲᱤᱭ ᱟᱠᱟᱫᱟ
ᱱᱤᱭᱟᱹ ᱫᱚ ᱟᱹᱰᱤ
ᱡᱟᱭᱦᱳᱠ ᱟᱵᱚ ᱥᱟᱱᱛᱟᱲ ᱦᱚᱯᱚᱱ ᱠᱚᱦᱚᱸ ᱧᱮᱞ ᱨᱮᱱᱟᱜ ᱥᱩᱡᱳᱜᱽ ᱫᱚᱭ ᱮᱢ ᱟᱠᱟᱫ ᱠᱚᱣᱟ ᱛᱟᱦᱞᱮ ᱜᱚᱝᱠᱮ ᱟᱵᱤᱱ ᱫᱚᱵᱤᱱ ᱦᱮᱡ ᱵᱟᱲᱟ ᱟᱠᱟᱱᱟ ᱥᱮ ᱵᱟᱝ
ᱦᱮᱸ ᱞᱟᱦᱟᱛᱮ ᱥᱮᱱ ᱵᱟᱲᱟ ᱦᱩᱭ ᱟᱠᱟᱱᱟ ᱛᱚᱵᱮ ᱱᱤᱭᱟᱹ ᱥᱮᱨᱢᱟ ᱜᱮ ᱵᱟᱝᱞᱤ ᱥᱮᱱ ᱫᱟᱲᱮᱭᱟᱫᱟ
ᱟᱪᱪᱷᱟ ᱟᱹᱰᱤ ᱱᱟᱯᱟᱭ ᱠᱟᱛᱷᱟ ᱜᱚᱝᱠᱮ ᱛᱟᱦᱚᱞᱮ ᱫᱤᱥᱚᱢ ᱫᱚ
ᱪᱟᱞᱟᱣ ᱮᱱ ᱥᱮᱨᱢᱟ ᱪᱟᱞᱟᱣ ᱮᱱ ᱥᱮᱨᱢᱟ ᱫᱚ ᱥᱮᱱ ᱦᱩᱭ ᱞᱮᱱ ᱛᱟᱦᱮᱸᱫ
ᱟᱪᱪᱷᱟ ᱜᱚᱝᱠᱮ ᱛᱟᱦᱚᱞᱮ ᱫᱤᱥᱚᱢ ᱫᱚ ᱚᱠᱟ ᱥᱮᱫ
ᱩᱸᱜ ᱟᱹᱞᱤᱧᱟᱜ ᱫᱤᱥᱚᱢ ᱫᱚ ᱵᱮᱝᱜᱚᱞᱨᱮ
ᱵᱮᱝᱜᱚᱞ ᱟᱪᱪᱷᱟ ᱟᱹᱰᱤ ᱱᱟᱯᱟᱭ ᱠᱟᱛᱷᱟ ᱟᱞᱤᱧ ᱦᱚᱸ ᱟᱹᱞᱤᱧ ᱦᱚᱸ ᱟᱹᱞᱤᱧ ᱦᱚᱸ ᱵᱮᱝᱜᱚᱞ ᱨᱮᱱ ᱜᱮ ᱠᱟᱱᱟᱞᱤᱧ
ᱟᱪᱪᱷᱟ
ᱦᱳᱭ ᱡᱷᱟᱲᱜᱨᱟᱢ ᱟᱪᱪᱷᱟ ᱟᱹᱞᱤᱧᱟᱜ ᱫᱚ ᱯᱟᱲᱟᱜ ᱠᱟᱱᱟ ᱢᱮᱫᱽᱱᱤᱯᱩᱨ ᱯᱚᱥᱪᱤᱢ ᱢᱮᱫᱽᱱᱤᱯᱩᱨ ᱟᱨ ᱡᱟᱯᱟᱜ ᱡᱟᱯᱟᱜ ᱡᱟᱯᱟᱜ ᱡᱟᱯᱟᱜ ᱜᱮᱭᱟᱵᱚᱱ ᱛᱚ ᱵᱤᱥᱤ ᱫᱚ ᱵᱟᱝ
ᱵᱤᱥᱤ ᱫᱚ ᱵᱟᱝ ᱵᱚᱱ ᱥᱟᱹᱜᱤᱧ ᱜᱮᱭᱟ᱾
ᱦᱮᱸ ᱵᱟᱝᱢᱟ ᱮᱠᱟᱞ ᱜᱮᱭᱟ ᱵᱟᱝ ᱜᱚᱝᱠᱮ ᱛᱟᱦᱚᱞᱮ ᱚᱞᱚᱜ ᱯᱟᱲᱦᱟᱣ ᱫᱚ ᱛᱤᱱᱟᱹᱜ ᱴᱟ ᱵᱤᱱ ᱚᱞᱚᱜ ᱯᱟᱲᱦᱟᱣ ᱟᱠᱟᱱᱟ ᱜᱨᱮᱡᱩᱭᱮᱥᱚᱱ ᱫᱚᱵᱤᱱ ᱠᱚᱢᱯᱞᱤᱴ ᱠᱟᱫ ᱛᱟᱵᱤᱱᱟ ᱵᱟᱝ
ᱦᱮᱸ ᱠᱚᱢᱯᱞᱤᱴ ᱟᱠᱟᱫᱟᱞᱤᱧ
ᱟᱪᱪᱷᱟ ᱟᱹᱰᱤ ᱱᱟᱯᱟᱭ ᱠᱟᱛᱷᱟ ᱜᱨᱮᱡᱩᱭᱮᱥᱚᱱ ᱫᱚ ᱠᱚᱢᱯᱞᱤᱴ ᱠᱟᱜ ᱛᱮᱜᱮ ᱵᱟᱦᱨᱮ ᱫᱤᱥᱚᱢ ᱚᱸᱰᱮ ᱠᱟᱹᱢᱤ ᱨᱮ ᱪᱟᱞᱟᱣ ᱦᱩᱭ ᱠᱟᱱᱟ ᱢᱮᱱᱠᱷᱟᱱ ᱜᱨᱮᱡᱩᱭᱮᱥᱚᱱ ᱠᱚᱢᱯᱞᱤᱴ ᱠᱟᱛᱮ ᱮᱴᱟᱜ ᱠᱚᱢᱯᱤᱴᱤᱴᱤᱵᱽ ᱮᱠᱡᱟᱢ ᱱᱤᱭᱮ ᱫᱚ ᱵᱟᱹᱵᱤᱱ ᱯᱟᱲᱦᱟᱣ ᱞᱮᱱᱟ
ᱟᱫᱚ ᱟᱫᱚ ᱚᱲᱟᱜ ᱨᱮ ᱮᱸᱴᱠᱮᱴᱚᱬᱮ ᱛᱟᱦᱮᱸ ᱞᱮᱠᱷᱟᱱ ᱫᱚ ᱟᱫᱚ ᱚᱱᱛᱮ ᱫᱚ ᱟᱫᱚ ᱵᱟᱝ ᱜᱮᱢ ᱠᱚᱨᱟᱣ ᱫᱟᱲᱮ ᱠᱮᱭᱟ ᱦᱮᱸᱥᱮ ᱵᱟᱝ᱾
ᱦᱳᱭ ᱡᱮᱦᱮᱛᱩ ᱚᱲᱟᱜ ᱨᱮᱱ ᱟᱵᱚ ᱢᱟᱱᱮ ᱱᱮᱛᱟᱨ ᱥᱚᱢᱟᱡᱽ ᱨᱮᱱ ᱢᱟᱱᱮ ᱟᱵᱚᱨᱮᱱ ᱡᱟᱦᱟᱸ ᱛᱤᱱᱟᱹᱜ ᱢᱟᱱᱮ ᱡᱟᱦᱟᱸ ᱛᱤᱱᱟᱹᱜ ᱦᱟᱨᱟ ᱨᱟᱠᱟᱵ ᱡᱩᱣᱟᱹᱱ ᱢᱟᱱᱮ ᱠᱚᱲᱟ ᱠᱚ ᱢᱮᱱᱟᱜ ᱵᱚᱱᱟ ᱚᱞᱚᱜ ᱯᱟᱲᱦᱟᱣ ᱯᱟᱲᱦᱟᱣ ᱛᱮ ᱡᱩᱫᱤ ᱚᱲᱟᱜ ᱨᱮᱱᱟᱜ ᱡᱟᱦᱟᱸ ᱮᱴᱠᱮᱴᱚᱲᱮ ᱦᱩᱭᱩᱜ-ᱟ ᱥᱮ ᱢᱟᱱ ᱚᱞᱚᱜ ᱯᱟᱲᱦᱟᱣ ᱫᱚ ᱥᱟᱱᱟ ᱵᱚᱱᱟ᱾ ᱥᱟᱱᱟ ᱠᱟᱛᱮᱫ ᱨᱮᱦᱚᱸ ᱟᱵᱚ ᱚᱞᱚᱜ ᱢᱟᱱᱮ ᱚᱲᱟᱜ ᱨᱮᱱᱟᱜ ᱯᱚᱨᱤᱥᱛᱤᱛᱤ ᱧᱮᱞ ᱠᱟᱛᱮᱫ, ᱟᱵᱚ ᱵᱟᱦᱨᱮ ᱫᱤᱥᱚᱢ ᱠᱟᱹᱢᱤ ᱪᱟᱞᱟᱣ ᱦᱩᱭᱩᱜ ᱛᱟᱵᱚᱱᱟ᱾ ᱟᱵᱤᱱᱟᱜ ᱚᱲᱟᱜ ᱨᱮᱱᱟᱜ ᱢᱟᱱᱮ ᱥᱮ ᱡᱟᱦᱟᱸ ᱞᱮᱠᱟᱢ ᱞᱟᱹᱭ ᱠᱮᱫᱟ ᱟᱹᱞᱤᱧᱟᱜ ᱚᱲᱟᱜ ᱨᱮᱱᱟᱜ ᱠᱚᱱᱰᱤᱥᱚᱱ ᱦᱚᱸ ᱥᱮᱢ ᱚᱱᱠᱟ ᱜᱮ
ᱟᱫᱚ ᱟᱫᱚ ᱡᱚᱠᱷᱚᱱ ᱪᱟᱯ ᱠᱚ ᱢᱤᱫᱴᱟᱝ ᱦᱤᱡᱩᱜ-ᱟ ᱥᱮ ᱵᱟᱝ ᱛᱚᱠᱷᱚᱱ ᱟᱫᱚ ᱦᱮᱸ ᱟᱫᱚ ᱛᱚᱠᱷᱚᱱ ᱟᱫᱚ ᱪᱤᱠᱟᱹᱭᱟᱢ ᱵᱟᱫᱽᱫᱷᱚ ᱠᱟᱛᱮ ᱢᱤᱫᱴᱮᱱ ᱰᱟᱠ ᱰᱟᱦᱟᱨ ᱛᱚ ᱵᱟᱪᱷᱟᱣ ᱦᱩᱭᱩᱜ ᱟᱥᱮ ᱦᱮᱸ
ᱟᱵᱚ ᱟᱜ ᱟᱵᱚ ᱚᱞᱚᱜ ᱯᱟᱲᱦᱟᱜ ᱢᱟᱱᱮ ᱠᱚᱲᱟ ᱜᱤᱫᱽᱨᱟᱹ ᱡᱤᱭᱵᱚᱱ ᱫᱚ ᱱᱚᱝᱠᱟ ᱠᱟᱱ ᱜᱮᱭᱟ ᱡᱮ ᱡᱟᱦᱟᱸ ᱢᱟᱱᱮ ᱚᱲᱟᱜ ᱱᱟᱦᱟᱜ ᱱᱟᱦᱮᱞ ᱫᱚ ᱟᱵᱚ ᱜᱚᱜ ᱫᱚ ᱦᱩᱭᱩᱜ ᱛᱟᱵᱚᱱ ᱜᱮᱭᱟ᱾
ᱦᱩᱸ ᱦᱩᱸ
ᱦᱳᱭ ᱦᱳᱭ ᱜᱚᱝᱠᱮ
ᱛᱟᱯᱚᱨᱮ ᱟᱫᱚ ᱵᱮᱯᱟᱨ ᱦᱩᱭᱩᱜ ᱠᱟᱱᱟ, ᱡᱩᱫᱤ ᱚᱲᱟᱜ ᱦᱚᱲ ᱠᱷᱚᱱᱟᱜ ᱦᱚᱸ ᱡᱩᱫᱤ ᱠᱤᱪᱷᱩ ᱢᱟᱱᱮ ᱥᱟᱯᱚᱴ ᱠᱚ ᱧᱟᱢ ᱠᱚᱜ-ᱟ ᱥᱮ ᱵᱟᱝ ᱚᱱᱟ ᱫᱚ ᱛᱟᱦᱚᱞᱮ ᱜᱟᱢ ᱠᱚᱜ-ᱟ? ᱟᱫᱚ ᱢᱮᱱᱠᱷᱟᱱ ᱟᱫᱚ ᱚᱲᱟᱜ ᱨᱮᱱ ᱟᱭᱳ-ᱵᱟᱵᱟ ᱠᱚᱜᱮ ᱡᱩᱫᱤ ᱠᱚ ᱞᱟᱸᱜᱟ ᱜᱮᱭᱟ ᱟᱫᱚ ᱩᱱᱠᱩ ᱪᱤᱠᱟᱹ ᱛᱮᱠᱚ ᱥᱟᱯᱳᱨᱴ ᱢᱮᱭᱟ ᱦᱮᱸ ᱥᱮ ᱵᱟᱝ?
ᱩᱱᱠᱩ ᱜᱮ ᱟᱵᱚ
ᱜᱚᱲᱚ ᱥᱚᱯᱚᱦᱚᱫ ᱟᱫᱚ ᱛᱤᱱᱟᱹᱜ ᱡᱟᱦᱟᱸ ᱛᱤᱱᱟᱹᱜ ᱛᱟᱠᱚ ᱜᱚᱲᱚ ᱥᱚᱯᱚᱦᱚᱫ ᱮᱢ ᱠᱟᱫᱤᱧᱟ ᱢᱟᱱᱮ ᱟᱹᱰᱤᱴᱟᱜ ᱜᱮ ᱱᱟᱯᱟᱭ ᱜᱮᱭᱟ ᱩᱱᱟᱹᱜ ᱴᱟᱜ ᱫᱚ ᱢᱚᱴᱟᱢᱩᱴᱤ ᱡᱚᱛᱷᱮᱥᱴᱚ ᱱᱤᱛᱟᱹᱜ ᱫᱷᱟᱹᱵᱤᱡ ᱜᱮ ᱦᱮᱸᱥᱮ ᱵᱟᱝ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱹᱰᱤ ᱱᱟᱯᱟᱭ ᱠᱟᱛᱷᱟ
ᱛᱟᱦᱚᱞᱮ ᱜᱚᱝᱠᱮ ᱟᱯᱮ ᱥᱮᱫ ᱫᱚ ᱢᱟᱱᱮ ᱵᱟᱦᱟ ᱥᱚᱦᱚᱨᱟᱭ ᱢᱟᱜ ᱢᱚᱬᱮ᱾ ᱚᱱᱟ ᱠᱚᱫᱚ ᱦᱩᱭᱩᱜ ᱜᱮᱭᱟ ᱛᱚ᱾
ᱦᱮᱸ ᱦᱩᱭ ᱫᱚ ᱦᱩᱭᱩᱜ ᱜᱮᱭᱟ ᱵᱟᱝ ᱫᱚ ᱵᱟᱝ ᱢᱮᱱᱠᱷᱟᱱ ᱟᱞᱮ ᱡᱟᱦᱟᱸ ᱟᱨᱠᱤ ᱟᱞᱮ ᱟᱹᱛᱩ ᱨᱮᱫᱚ ᱵᱟᱝ ᱦᱩᱭᱩᱜ ᱜᱮᱭᱟ, ᱪᱮᱫᱟᱜ ᱥᱮ ᱢᱟᱱᱮ ᱫᱟᱫᱩ ᱛᱟᱠᱚᱣᱟᱜ ᱟᱢᱚᱞ ᱢᱟᱱᱮ ᱵᱤᱫᱟᱹᱭ ᱠᱷᱚᱱ ᱵᱟᱹᱡᱟ ᱠᱷᱚᱱᱜᱮ ᱦᱮᱡ ᱟᱫᱚ ᱵᱟᱝ ᱦᱚᱭ ᱵᱟᱝ ᱦᱳᱭ ᱵᱟᱝ ᱦᱳᱭ ᱦᱮᱡ ᱟᱠᱟᱱᱟ ᱟᱫᱚ ᱵᱟᱵᱟ ᱛᱟᱠᱚ ᱚᱢᱚᱞ ᱦᱚᱸ ᱵᱟᱝ ᱦᱮᱡ ᱦᱩᱭ ᱟᱠᱟᱱᱟ᱾ ᱟᱫᱚ ᱱᱮᱛᱟᱨ ᱟᱫᱚ ᱡᱟᱦᱟᱸ ᱞᱮᱠᱟ ᱟᱞᱮ ᱦᱚᱸ ᱞᱮ ᱦᱟᱨᱟᱜ ᱠᱟᱱᱟ᱾ ᱠᱟᱱᱟ ᱟᱫᱚ ᱟᱛᱳ ᱩᱱᱟᱹᱜ ᱫᱚ ᱵᱟᱝ ᱢᱟᱨᱟᱝ ᱜᱮᱛᱟᱞᱮᱭᱟ ᱦᱩᱰᱤᱧ ᱢᱟ ᱦᱩᱰᱤᱧ ᱜᱮᱛᱟᱞᱮᱭᱟ ᱟᱫᱚ ᱦᱟᱯᱮᱱ ᱫᱤᱱ ᱨᱮ ᱡᱩᱫᱤ ᱱᱚᱝᱠᱟ ᱞᱮ ᱢᱚᱱᱮᱭᱟ ᱥᱮ ᱵᱚᱸᱜᱟ ᱵᱩᱨᱩ ᱠᱚᱨᱟᱣ ᱨᱮᱱᱟᱜ ᱡᱩᱫᱤ ᱞᱮ ᱢᱚᱱᱮᱭᱟ ᱦᱮᱸ ᱵᱚᱸᱜᱟ ᱵᱩᱨᱩ ᱠᱚᱨᱮᱱᱟᱜ ᱩᱭᱦᱟᱹᱨ ᱵᱷᱟᱵᱱᱟ ᱫᱚ ᱪᱟᱞᱟᱜ ᱠᱟᱱ ᱜᱮᱭᱟ᱾
ᱦᱩᱸ ᱮᱠᱫᱚᱢ ᱵᱟᱦᱟ ᱠᱚᱫᱚ ᱯᱮ ᱯᱟᱞᱚᱱ ᱜᱮᱭᱟ ᱦᱮᱸ ᱵᱟᱦᱟ ᱵᱟ ᱢᱟᱜ ᱢᱚᱬᱮ ᱢᱟᱜ ᱢᱚᱬᱮ ᱴᱟᱜ ᱫᱚ ᱵᱟᱝ ᱦᱩᱭᱩᱜ ᱜᱮᱛᱚ ᱾
ᱚᱱᱠᱟ ᱱᱚ ᱡᱮ ᱦᱚᱸ ᱵᱟᱝ ᱦᱳᱭᱳᱜ ᱜᱮᱭᱟ᱾
ᱟᱨ ᱥᱚᱦᱚᱨᱟᱭ
ᱥᱚᱨᱦᱟᱭ ᱥᱚᱨᱦᱟᱭ ᱫᱚ ᱦᱩᱭᱩᱜ ᱜᱮᱭᱟ᱾ ᱥᱚᱨᱷᱟᱭ ᱫᱚ ᱢᱟᱱᱟᱣ ᱫᱚ ᱦᱩᱭᱩᱜ ᱜᱮᱭᱟ᱾
ᱥᱚᱦᱚᱨᱟᱭ ᱛᱟᱨᱯᱚᱨᱮ ᱫᱟᱸᱥᱟᱭ ᱠᱚᱫᱚᱯᱮ ᱮᱱᱮᱡ ᱯᱮ ᱪᱟᱞᱟᱜ ᱜᱮᱭᱟ ᱥᱮ ᱵᱟᱝ ᱫᱟᱸᱥᱟᱭ ᱮᱱᱮᱡ?
ᱦᱮᱸ ᱫᱟᱸᱥᱟᱭ ᱠᱚᱫᱚ ᱮᱱᱮᱡ ᱫᱚ ᱪᱟᱞᱟᱜ ᱦᱩᱭᱩᱜ ᱜᱮᱭᱟ ᱯᱚᱨᱚᱵᱽ ᱨᱮ ᱡᱟᱦᱟᱸ ᱫᱚ ᱯᱟᱲᱟᱜ ᱠᱟᱱᱟ ᱥᱮᱫ ᱪᱟᱞᱟᱣ ᱫᱚᱨᱠᱟᱨ ᱜᱮ ᱦᱮᱸ ᱥᱮ
ᱦᱮᱸ ᱮᱠᱫᱚᱢ
ᱦᱳᱭ
ᱟᱨ ᱟᱵᱚᱱᱟᱜ ᱜᱮ ᱟᱵᱚᱱᱟᱜ ᱜᱮ ᱠᱟᱱᱟ ᱥᱮ ᱚᱱᱟ ᱠᱚᱫᱚ ᱵᱟᱠᱷᱟᱱ ᱫᱚ, ᱞᱤᱧᱚᱜ ᱟ ᱥᱮ ᱦᱮᱸᱥᱮ ᱵᱟᱝ
ᱦᱤᱲᱤᱧ ᱢᱟᱱᱮ ᱱᱤᱛᱚᱜ ᱫᱚ ᱟᱵᱚ ᱚᱱᱟ ᱠᱚᱫᱚ ᱵᱟᱧᱪᱟᱣ ᱠᱟᱛᱮᱫ ᱵᱟᱵᱚᱱ ᱫᱚᱦᱚᱭᱟ ᱦᱟᱯᱮᱱ ᱫᱤᱱ ᱱᱚᱣᱟ ᱟᱵᱚᱣᱟᱜ ᱡᱟᱦᱟᱸ ᱛᱤᱱᱟᱹᱜ ᱥᱮ ᱥᱟᱱᱛᱟᱲ ᱥᱚᱢᱟᱡᱽ ᱨᱮᱱᱟᱜ ᱞᱟᱭ ᱞᱟᱠᱪᱟ ᱞᱟᱭ ᱞᱟᱠᱪᱟᱨ ᱮᱱᱮᱡ ᱥᱮᱨᱮᱧ ᱠᱚ ᱢᱮᱱᱟᱜ ᱟᱠᱟᱫᱟ ᱛᱟᱵᱚᱱᱟ ᱵᱚᱸᱜᱟ ᱵᱩᱨᱩ ᱠᱚ ᱢᱮᱱᱟᱜ ᱛᱟᱵᱚᱱᱟ ᱥᱟᱱᱟᱢ ᱠᱚᱜᱮ ᱟᱫ ᱪᱟᱵᱟᱜ-ᱟ ᱱᱚᱣᱟ ᱫᱚ᱾ ᱦᱮᱸ ᱥᱮ
ᱦᱮᱸ ᱟᱨ ᱡᱩᱫᱤᱳ ᱟᱫᱚ ᱵᱟᱝ ᱨᱮᱦᱚᱸ ᱢᱤᱫᱴᱟᱝ ᱟᱹᱛᱩ ᱨᱮᱫᱚ ᱵᱟᱝ ᱦᱩᱭᱩᱜ ᱨᱮᱦᱚᱸ ᱢᱮᱱ ᱠᱷᱟᱱ ᱩᱱᱠᱩ ᱡᱟᱦᱟᱸᱭ ᱵᱟᱝ ᱡᱟᱦᱟᱸ ᱟᱹᱛᱩ ᱥᱟᱞᱟᱜ ᱢᱚᱴᱟᱢᱩᱴᱤ ᱡᱚᱯᱲᱟᱣ ᱨᱮ ᱢᱮᱱᱟᱜ ᱠᱚᱣᱟ ᱠᱷᱚᱱᱳᱜ ᱦᱚᱸᱱᱟᱜ ᱫᱚᱠᱚ ᱥᱮᱬᱟᱭᱮᱫᱟ ᱥᱮ ᱵᱟᱝ ᱚᱱᱟᱴᱟᱜ ᱜᱮ ᱦᱩᱭᱩᱜ ᱠᱟᱱᱟ᱾ ᱢᱟᱨᱟᱝ ᱡᱤᱱᱤᱥ ᱦᱮᱸ ᱥᱮ ᱵᱟᱝ
ᱦᱳᱭ ᱦᱳᱭ ᱠᱟᱱᱟ ᱷ ᱟᱹᱰᱤ ᱱᱟᱯᱟᱭ ᱠᱟᱛᱷᱟ ᱜᱚᱢᱠᱮ ᱛᱟᱦᱞᱮ ᱚᱷ ᱟᱹᱰᱤ ᱱᱟᱯᱟᱭ ᱠᱟᱛᱷᱟ ᱚᱷ ᱛᱟᱦ ᱜᱚᱝᱠᱮ ᱚᱞᱚᱜ ᱫᱚ ᱛᱟᱦᱚᱞᱮ ᱪᱮᱫ ᱵᱤᱱ ᱚᱞᱚᱜ ᱯᱟᱲᱦᱟᱣ ᱞᱮᱱᱟ
ᱚᱞᱚᱜ ᱚᱞᱚᱜ ᱫᱚ ᱪᱤᱠᱤ ᱛᱮᱜᱮ ᱟᱵᱚᱱᱟᱜ ᱡᱟᱦᱟᱸ ᱟᱭᱳ ᱟᱲᱟᱜ
ᱡᱟᱱᱟᱢ ᱟᱲᱟᱝ ᱛᱮᱜᱮ ᱵᱟᱝ ᱡᱟᱱᱟᱢ ᱟᱲᱟᱝ ᱛᱮ ᱚᱞᱚᱜ ᱟᱨ ᱟᱹᱰᱤ ᱱᱟᱯᱟᱭ ᱜᱮ ᱨᱮᱡᱩᱭᱮᱥᱚᱱ ᱦᱚᱸᱵᱤᱱ ᱠᱚᱢᱯᱞᱤᱴ ᱞᱟᱜᱼᱟ᱾
ᱦᱮᱸ
ᱟᱫᱚ ᱱᱟᱜ ᱠᱷᱟᱱ ᱫᱚ
ᱪᱤᱱᱛᱟᱹ ᱵᱷᱟᱵᱱᱟ ᱠᱚ ᱛᱟᱦᱮᱸ ᱠᱟᱱᱟ ᱦᱮᱸ ᱡᱮ ᱰᱤᱭᱮᱴ ᱠᱚ ᱠᱚᱨᱟᱣ ᱠᱟᱛᱮ ᱵᱤᱭᱮᱰ ᱠᱚ ᱠᱚᱨᱟᱣ ᱠᱟᱛᱮ ᱮᱢᱮ ᱠᱚ ᱠᱚᱨᱟᱣ ᱠᱟᱛᱮ ᱛᱟᱯᱚᱨᱮ ᱡᱟ ᱦᱩᱭᱩᱜᱼᱟ ᱦᱩᱭᱩᱜᱼᱮᱠᱷᱟᱱ ᱢᱟᱱᱮ ᱮᱸᱴᱠᱮᱴᱚᱬᱮ ᱠᱚ ᱦᱤᱡᱩᱜᱼᱟᱥᱮ ᱵᱟᱝ ᱟᱫᱚ ᱦᱮᱻᱦᱮ ᱚᱱᱟᱫᱚ ᱡᱟᱦᱟᱸᱭ ᱜᱮ ᱡᱮᱢᱚᱱ ᱡᱚᱠᱦᱚᱱ ᱫᱚ ᱴᱮᱱ ᱰᱟᱦᱟᱨᱮ ᱵᱟ ᱦᱟᱛᱟᱣ ᱦᱩᱭᱩᱜ ᱛᱟᱢᱟ ᱡᱩᱫᱤᱭᱳ ᱚᱱᱟᱴᱟᱜ ᱠᱷᱟᱱ ᱫᱚᱠᱚ ᱡᱩᱫᱤᱭᱳ ᱚᱱᱟ ᱞᱤᱧ ᱦᱟᱛᱟᱣ ᱠᱮᱭᱟ ᱦᱮᱸ ᱵᱠᱟᱹᱢᱤ ᱦᱚᱸ ᱛᱚᱜ ᱫᱚ ᱵᱟᱝᱞᱤᱧ ᱦᱮᱡ ᱠᱚᱜᱼᱟ ᱡᱩᱫᱤᱭᱳ ᱯᱟᱲᱦᱟᱜ ᱥᱮᱜ ᱞᱤᱧ ᱦᱟᱛᱟᱣ ᱠᱮᱭᱟ᱾ ᱢᱮᱱ ᱠᱷᱟᱱ ᱛᱚᱠᱷᱚᱱ ᱧᱮᱞᱢᱮ ᱱᱟᱛᱮᱱᱟᱜ ᱚᱵᱚᱥᱛᱟ ᱠᱷᱟᱨᱟᱯᱚᱜ ᱠᱟᱱᱟ ᱥᱮ
ᱟᱪᱪᱷᱟ ᱟᱹᱰᱤᱢ
ᱟᱫᱚ ᱚᱱᱟ ᱠᱷᱟᱹᱛᱤᱨ ᱜᱮ ᱟᱫᱚ ᱵᱟᱝ ᱜᱮ ᱡᱚᱠᱷᱚᱱ ᱠᱟᱣᱰᱤ ᱫᱚᱨᱠᱟᱨ ᱛᱚᱠᱷᱚᱱ ᱫᱚ ᱠᱟᱹᱣᱰᱤ ᱜᱮ ᱫᱚᱨᱠᱟᱨᱚᱜᱼᱟ ᱠᱟᱹᱣᱰᱤ ᱪᱷᱟᱲᱟ ᱫᱚ ᱢᱟᱱᱮ ᱢᱤᱫᱮᱴ ᱥᱚᱨᱥᱟ ᱠᱚᱫᱚ ᱵᱟᱝ
ᱟᱫᱚ ᱟᱨ ᱢᱟᱱᱮ ᱡᱤᱭᱚᱱ ᱫᱚ ᱱᱚᱝᱠᱟᱱ ᱢᱤᱜᱴᱟᱝ ᱡᱤᱭᱚᱱ ᱠᱟᱱᱟ ᱡᱮ ᱠᱟᱹᱣᱰᱤ ᱪᱷᱟᱲᱟ ᱵᱟᱨ ᱡᱟᱸᱜᱟ ᱦᱚᱸᱵᱟᱢ ᱞᱟᱦᱟ ᱫᱟᱲᱮᱭᱟᱜᱼᱟ
ᱦᱩᱸ
ᱦᱮᱸ ᱡᱟᱦᱟᱱᱟᱜ ᱜᱮ ᱠᱟᱹᱢᱤ ᱥᱮ ᱡᱟᱦᱟᱱᱟᱜ ᱡᱚᱢ ᱡᱮᱠᱳᱱᱳ ᱡᱤᱱᱤᱥ ᱨᱮ ᱠᱟᱹᱣᱰᱤ ᱫᱚᱢ ᱡᱷᱚᱛᱚ ᱠᱷᱚᱱ ᱢᱟᱲᱟᱝ ᱨᱮ
ᱢᱟᱨᱟᱝ ᱨᱮ
ᱦᱳᱭ ᱥᱮ
ᱟᱨ ᱠᱟᱹᱣᱰᱤ ᱠᱚᱦᱚᱸ ᱠᱟᱹᱣᱰᱤ ᱠᱚᱦᱚᱸ ᱵᱟᱝ ᱛᱟᱦᱮᱸ ᱞᱮᱱ ᱠᱷᱟᱱ ᱚᱠᱚᱭ ᱦᱚᱸ ᱱᱮᱛᱟᱨ ᱫᱤᱱ ᱨᱮᱫᱚ ᱵᱟᱝ ᱜᱮ ᱯᱤᱪᱷᱩᱣᱟ ᱠᱚ
ᱟᱨ ᱚᱠᱚᱭ ᱦᱚᱸ ᱥᱩᱨ ᱨᱮ ᱵᱟᱠᱚ ᱛᱤᱸᱜᱩᱱᱟ ᱮᱠᱟᱞ ᱜᱮ ᱵᱟᱝ ᱦᱳᱭ
ᱠᱟᱹᱣᱰᱤ ᱵᱟᱠᱷᱟᱱ ᱢᱤᱫᱴᱮᱱ ᱱᱤᱡᱮᱨᱟᱜ ᱜᱷᱟᱨᱚᱸᱡᱽ ᱦᱚᱸ ᱵᱟᱝᱜᱮᱢ
ᱜᱷᱟᱨᱚᱸᱡᱽ ᱜᱷᱟᱨᱚᱸᱡᱽ ᱜᱷᱟᱨᱚᱸᱡᱽ ᱦᱚᱸ ᱵᱟᱝ ᱪᱟᱞᱟᱜ ᱜᱷᱟᱨᱚᱡᱽ ᱠᱷᱟᱱ ᱵᱷᱟᱜᱤ ᱴᱷᱤᱠ ᱥᱟᱡᱟᱣ ᱦᱚᱸ ᱵᱟᱵᱚᱱ ᱥᱟᱡᱟᱣ ᱫᱟᱲᱮᱜᱼᱟ᱾
ᱦᱩᱸ
ᱦᱳᱭ ᱛᱟᱦᱚᱞᱮ ᱜᱚᱝᱠᱮ ᱟᱹᱰᱤ ᱱᱟᱯᱟᱭ ᱠᱟᱛᱷᱟ ᱛᱟᱞᱦᱮ ᱤᱥᱤᱱ ᱠᱚᱫᱚ ᱦᱩᱭ ᱟᱠᱟᱱᱟ ᱥᱮ ᱵᱟᱝ
ᱦᱩᱸ ᱚᱱᱟ ᱠᱚᱫᱚ ᱦᱩᱭ ᱠᱟᱱᱟ ᱚᱱᱮ ᱟᱞᱮ ᱫᱚ ᱤᱥᱤᱱ ᱦᱚᱲ ᱠᱚ ᱛᱟᱦᱮᱱ ᱜᱮ ᱛᱟᱞᱮᱭᱟ ᱛᱚ᱾ ᱟᱭᱳᱣ ᱩᱱᱠᱩ ᱤᱥᱤᱱ ᱵᱟᱥᱟᱝ ᱠᱚᱛᱮ ᱠᱚ ᱨᱮᱰᱤ ᱠᱟᱜᱼᱟ ᱟᱞᱮᱫᱚ ᱪᱟᱞᱟᱜ ᱟᱞᱮ ᱡᱚᱢ ᱟᱞᱮ ᱡᱟᱹᱯᱤᱫᱟᱞᱮ ᱟᱨᱚ ᱥᱮᱭ ᱥᱮᱛᱟᱜ ᱥᱟᱛᱴᱟ ᱜᱟᱱ ᱵᱟᱡᱟᱜᱼᱟ ᱟᱴ
ᱟᱪᱪᱷᱟ ᱟᱹᱰᱤ ᱱᱟᱯᱟᱭ ᱠᱟᱛᱷᱟ ᱛᱚ ᱜᱚᱝᱠᱮ ᱛᱟᱞᱦᱮ ᱵᱟᱦᱮᱨ ᱫᱤᱥᱚᱢ ᱫᱚ ᱩᱢᱻ ᱛᱤᱱᱟᱹᱜ ᱦᱚᱲ ᱯᱮ ᱪᱟᱞᱟᱣ ᱠᱟᱱᱟ?
ᱟᱞᱮ ᱫᱚ ᱦᱮᱡ ᱟᱠᱟᱱᱟᱞᱮ ᱟᱞᱮ ᱟᱹᱛᱩ ᱠᱷᱚᱱᱟᱜ ᱫᱚ ᱯᱮ ᱦᱚᱲ ᱚᱱᱮ ᱵᱟᱠᱚ ᱢᱮᱱᱟ ᱛᱟᱯᱚᱨᱮ ᱟᱞᱮ ᱥᱩᱨ ᱥᱩᱯᱩᱨ ᱟᱹᱛᱩᱳ ᱠᱷᱟᱱᱟᱜ ᱟᱨᱚ ᱚᱱᱴᱝᱠᱟᱜᱮ ᱵᱟᱨ ᱯᱮ ᱦᱚᱲ ᱠᱟᱛᱮᱜ ᱦᱮᱸ
ᱦᱮᱸ
ᱱᱚᱛᱮ ᱵᱚᱨᱫᱷᱚᱢᱟᱱ ᱚᱱᱟ ᱠᱚᱨᱮᱱ ᱢᱮᱱᱟᱜ ᱠᱚᱣᱟ ᱵᱚᱨᱫᱷᱚᱢᱟᱱ ᱦᱩᱜᱽᱞᱤ ᱚᱱᱟ ᱠᱚᱨᱮᱱ ᱵᱟᱨᱯᱮ ᱦᱚᱲ ᱩᱱᱠᱩ ᱦᱚᱸ ᱚᱱᱠᱟ ᱜᱮ ᱥᱟᱱᱛᱟᱲ ᱠᱚᱜᱮ ᱟᱵᱚᱨᱮᱱ ᱠᱷᱮᱨᱣᱟᱞ ᱦᱚᱯᱚᱱ ᱠᱚᱜᱮ
ᱛᱟᱦᱚᱞᱮ ᱵᱟᱦᱨᱮ ᱥᱚᱢᱚᱭ ᱚᱠᱟᱴᱟᱜ
ᱠᱟᱢᱤ ᱥᱮᱱ ᱦᱩᱭ ᱛᱟᱢᱟ ᱫᱮᱥ ᱛᱟᱢ ᱵᱤᱫᱮᱥ ᱛᱟᱢ ᱦᱮᱸ ᱥᱮ ᱵᱟᱝ?
ᱟᱪᱷᱟ ᱟᱪᱷᱟ ᱟᱹᱰᱤ ᱱᱟᱯᱟᱭ ᱠᱟᱛᱷᱟ
ᱫᱤᱭᱮ ᱛᱟᱦᱮᱞᱮ ᱱᱮᱛᱟᱨ ᱫᱚ ᱚᱠᱟᱨᱮᱵᱤᱱ ᱟᱹᱵᱤᱱ ᱫᱚ ᱪᱮᱫ ᱛᱮᱵᱮᱱ ᱚᱞᱚᱜ ᱠᱟᱱᱟ?
ᱟᱹᱞᱤᱧ ᱫᱚ ᱱᱟᱜ ᱠᱷᱟᱱ ᱠᱚᱞᱮᱡᱽ ᱨᱮᱞᱤᱧ ᱚᱞᱚᱜ ᱠᱟᱱᱟ ᱛᱚ
ᱦᱮᱸ
ᱚᱱᱟ ᱥᱟᱶ ᱥᱮᱫ ᱱᱚᱸᱰᱮ ᱦᱚᱸ ᱠᱟᱹᱢᱤ ᱦᱩᱭᱩᱜ ᱠᱟᱱᱟ᱾
ᱢᱟᱱᱮ ᱵᱟᱝᱞᱟ ᱢᱤᱰᱤᱭᱟᱢ ᱛᱮ ᱥᱮ
ᱦᱮᱸ ᱵᱮᱝᱜᱚᱞᱤ ᱢᱤᱰᱤᱭᱟᱢ ᱛᱮᱜᱮ ᱟᱫᱚ ᱢᱟᱱᱮ ᱟᱠᱟᱞᱮᱠᱟ ᱟᱵᱚᱣᱟᱜ ᱡᱟᱱᱟᱢ ᱟᱲᱟᱝ ᱫᱚ ᱱᱟᱝᱠᱷᱟᱱ ᱟᱞᱮ ᱱᱚᱛᱮ ᱫᱚ ᱩᱱᱟᱹᱜ ᱫᱚ ᱵᱟᱝ ᱤᱭᱟᱹ ᱜᱮᱭᱟ ᱩᱸ ᱵᱟᱝ ᱩᱛᱱᱟᱹᱣ ᱜᱮᱭᱟ ᱟᱨᱠᱤ ᱟᱫᱚ ᱚᱱᱟ ᱠᱷᱟᱹᱛᱤᱨ ᱛᱮ ᱵᱮᱝᱜᱚᱞᱤ ᱛᱮᱜᱮ ᱚᱞᱚᱜ ᱯᱟᱲᱦᱟᱜ ᱫᱚ ᱦᱩᱭᱩᱜ ᱠᱟᱱᱟ ᱟᱨᱠᱤ
ᱦᱩ ᱪᱮ ᱚᱱᱟᱨᱥ ᱛᱮ ᱥᱮ ᱯᱟᱥ ᱛᱮ?
ᱯᱟᱥ ᱛᱮᱜᱮ
ᱟᱪᱷᱟ ᱟᱫᱚ ᱢᱮᱫᱽᱱᱤᱯᱩᱨ ᱫᱚ ᱥᱩ ᱥᱩᱨ ᱜᱮᱛᱟᱯᱮᱭᱟ?
ᱦᱮᱸ ᱢᱮᱫᱽᱱᱤᱯᱩᱨ ᱫᱚ ᱢᱮᱫᱽᱱᱤᱯᱩᱨ ᱫᱚ ᱥᱩᱨ ᱜᱮᱛᱟᱞᱮᱭᱟ ᱢᱤᱫᱫᱽᱱᱤᱯᱩᱨ ᱫᱚ ᱟᱞᱮ ᱱᱚᱸᱰᱮ ᱠᱷᱚᱱ ᱯᱚᱧᱪᱟᱥ ᱟ ᱡᱷᱟᱲᱜᱟᱢ ᱦᱚᱸ ᱩᱱᱟᱹᱜ ᱜᱮ ᱚᱭ ᱢᱮᱫᱽᱱᱤ ᱯᱩᱨ ᱡᱷᱟᱲ ᱢᱮᱽᱱᱤᱯᱩᱨ ᱡᱷᱟᱲᱜᱮᱨᱟᱢ ᱱᱚᱣᱟ ᱠᱚᱫᱚ ᱯᱨᱟᱭ ᱜᱮᱛᱚ ᱪᱟᱞᱟᱜ ᱦᱩᱭᱩᱜ ᱜᱮᱭᱟ᱾
ᱦᱚᱸ ᱛᱟᱦᱞᱮ ᱟᱞᱮ ᱚᱸᱰᱮ ᱟᱫᱚ ᱢᱮᱫᱽᱱᱤᱯᱩᱨ ᱫᱚ ᱦᱩᱭᱩᱜ ᱛᱟᱞᱮᱭᱟ ᱚᱝᱠᱟ ᱯᱚᱸᱪᱤᱥ ᱯᱚᱸᱪᱤᱥ ᱯᱚᱸᱪᱤᱥ ᱠᱤᱞᱳ ᱠᱤᱢᱤ ᱜᱟᱱ ᱟᱨ ᱡᱷᱟᱲᱜᱟᱢ ᱫᱚ ᱦᱩᱭᱩᱜ ᱛᱟᱞᱮᱭᱟ ᱳᱭ ᱯᱚᱱᱮᱨᱚ ᱯᱚᱱᱮᱨᱚ ᱠᱤᱢᱤ ᱜᱟᱱ
ᱳ ᱛᱟᱦᱚᱞᱮ ᱛᱚ ᱢᱟᱱᱮ ᱵᱮᱥᱤ ᱫᱚ ᱵᱟᱝ
ᱵᱟᱝ ᱵᱤᱥᱤ ᱫᱚ ᱰᱤᱥᱴᱮᱱᱥ ᱵᱟᱝ ᱠᱟᱱ ᱛᱟᱞᱮᱭᱟ ᱵᱟᱱᱟᱨ ᱜᱮ ᱟᱯᱮᱭᱟᱜ ᱫᱚ ᱚᱠᱟ ᱥᱟᱭᱤᱰ ᱯᱟᱲᱟᱜ ᱠᱟᱱᱟ
ᱟᱞᱮᱭᱟᱜ ᱫᱚ ᱜᱳᱣᱟᱞᱛᱳᱲ ᱥᱟᱭᱤᱰ ᱜᱳᱣᱟᱞᱛᱳᱲ ᱯᱮ ᱟᱸᱡᱚᱢ ᱵᱟᱲᱟ ᱠᱟᱫᱟ?
ᱦᱮᱸ ᱦᱮᱸ ᱚᱱᱛᱮ ᱫᱚ ᱥᱮᱱ ᱵᱟᱲᱟ ᱦᱩᱭ
ᱟᱪᱷᱟ ᱟᱪᱷᱟ ᱢᱟᱱᱮ ᱜᱚᱣᱟᱞᱛᱳᱲ ᱜᱮ ᱟᱨᱠᱤ ᱟᱞᱮ ᱫᱚ᱾
ᱦᱮᱸ ᱟᱪᱷᱟ ᱢᱟᱱᱮ ᱚᱱᱟ ᱜᱚᱣᱟᱞᱛᱳᱲ ᱚᱱᱟ ᱛᱮᱜᱮ ᱦᱟᱱᱮ ᱤᱭᱟᱹ ᱟᱡᱫᱤᱭᱟᱹ ᱥᱮ ᱵᱚᱞ ᱠᱷᱮᱞᱳᱰ ᱧᱮᱞ ᱥᱮᱱ ᱦᱩᱭ ᱞᱮᱱ ᱛᱟᱦᱮᱸᱜᱼᱟ ᱥᱮ
ᱛᱚ ᱚᱱᱟ ᱫᱚ ᱨᱳᱰ ᱰᱤᱥᱤᱠᱟ ᱨᱳᱰ
ᱦᱳᱭ ᱥᱤᱠᱮ ᱨᱳᱰ ᱟ